ᱨᱚᱲ ᱠᱚ ᱟᱸᱢᱚᱜ ᱠᱟᱱᱟ?
ᱦᱮᱸ ᱟᱸᱡᱚᱢᱚᱜ ᱠᱟᱱᱟ᱾ ᱤᱧᱟᱹᱜ ᱨᱚᱲ ᱮᱢ ᱟᱸᱡᱚᱢ ᱫᱟ?
ᱦᱮᱸ ᱟᱸᱡᱚᱢ ᱫᱤᱧ᱾ ᱥᱟᱹᱜᱩᱱ ᱥᱤᱸᱜᱟᱹᱲ᱾
ᱦᱮᱸ ᱥᱟᱜᱚᱱ ᱥᱤᱸᱜᱟᱹᱲ᱾ ᱪᱮᱫ ᱮᱢ ᱪᱤᱠᱟᱹᱭ ᱫᱟ? ᱱᱤᱛᱚᱜ ᱫᱚ ᱦᱟᱸᱜ ᱚᱲᱟᱜ ᱨᱮᱜᱮ, ᱟᱢ ᱜᱮ ᱪᱮᱫ ᱮᱢ ᱪᱤᱠᱟᱹᱭᱫᱟ?
ᱤᱧ ᱦᱚᱸ ᱱᱤᱛᱚᱜ ᱫᱚ ᱚᱲᱟᱜ ᱨᱮᱜᱮ ᱫᱩᱲᱩᱵ ᱵᱟᱲᱟ ᱦᱩᱭ ᱠᱟᱱᱟ᱾ ᱫᱟᱜ ᱡᱟᱹᱲᱤᱮᱟᱭ ᱦᱳᱭ ᱫᱟᱜ ᱡᱟᱹᱲᱤ ᱫᱚ ᱦᱟᱸᱜ ᱠᱤᱪᱷᱩ ᱠᱷᱚᱱ ᱞᱟᱦᱟ ᱟᱨᱟᱢᱵᱷᱚ ᱟᱠᱟᱱ ᱱᱤᱛᱚᱜ ᱫᱚ ᱦᱟᱸᱜ ᱠᱚᱢ ᱡᱳᱨ ᱢᱟᱱᱮ ᱠᱚᱢ ᱧᱚᱜ ᱫᱟᱜ ᱡᱟᱹᱲᱤᱮᱟᱭ᱾ ᱠᱟᱨᱮᱱ ᱠᱚᱢᱟ ᱫᱟᱹᱲ ᱠᱟᱜ-ᱟᱭ ᱦᱟᱸᱜ ᱚᱱᱟᱜᱮ ᱫᱩᱲᱩᱵ ᱵᱟᱲᱟ ᱦᱩᱭ ᱠᱟᱱᱟ ᱦᱟᱸᱜ᱾ ᱰᱤᱵᱟᱹ ᱢᱟᱨᱥᱟᱞ ᱥᱮ ᱦᱮᱨᱟᱠᱤᱱ ᱢᱟᱨᱥᱟᱞ ᱨᱮ ᱦᱟᱸᱜ᱾
ᱚ ᱟᱪᱪᱷᱟ ᱟᱪᱪᱷᱟ᱾
ᱛᱟᱦᱚᱞᱮ ᱪᱟᱥ ᱠᱚᱫᱚ ᱛᱤᱱᱟᱹᱜ ᱡᱷᱟᱹᱞ ᱨᱮ?
ᱪᱟᱥ ᱠᱚᱫᱚ ᱮᱠᱷᱟᱱ ᱟᱹᱤᱭᱟᱜ-ᱟ ᱫᱟᱜ ᱜᱮ ᱵᱟᱝ ᱛᱟᱦᱮᱱ ᱠᱟᱱᱟ ᱟᱞᱮ ᱥᱮᱫ ᱢᱟ᱾ ᱵᱤᱨ ᱫᱤᱥᱚᱢ ᱥᱮ ᱫᱷᱤᱨᱤ ᱡᱟᱭᱜᱟ, ᱫᱷᱤᱨᱤ ᱨᱮᱜᱮ ᱡᱷᱚᱛᱚ ᱵᱚᱞᱚᱱ ᱠᱟᱱᱟ। ᱢᱟᱱᱮ ᱟᱹᱰᱤ ᱫᱤᱱ ᱨᱮ ᱟᱪᱪᱷᱟ ᱠᱷᱮᱛ ᱠᱚᱢᱟ ᱢᱟᱱᱮ ᱟᱸᱻ ᱢᱟᱱᱮ ᱪᱮᱫ ᱤᱧ ᱞᱟᱹᱭᱟ᱾ ᱤᱭᱟᱹ ᱨᱮ ᱛᱟᱦᱮᱸ ᱠᱟᱱᱟ ᱥᱮ?
ᱨᱚᱦᱚᱲ ᱨᱮ, ᱦᱳᱭ ᱦᱳᱭ।
ᱦᱳᱭ, ᱟᱫᱚ ᱚᱱᱟ ᱠᱟᱨᱚᱱ ᱛᱮ ᱫᱟᱜ ᱠᱚ ᱡᱷᱚᱛᱚ ᱟᱸᱡᱮᱫᱚᱜ ᱠᱟᱱᱟ ᱟᱨᱠᱤ।
ᱦᱳᱭᱛᱚ, ᱛᱟᱦᱟᱞᱮ ᱵᱤᱨ ᱫᱤᱥᱚᱢ ᱨᱮ ᱛᱟᱦᱮᱸ ᱠᱟᱛᱮᱜ ᱛᱤᱱᱟᱹᱜ ᱢᱟᱱᱮ ᱟᱨ ᱮᱴᱠᱮᱴᱚᱬᱮᱢ ᱥᱟᱢᱟᱝ ᱚᱜ ᱠᱟᱱᱟ, ᱥᱮ ᱟᱹᱰᱤ ᱠᱤᱪᱷᱩ ᱠᱷᱚᱱᱟᱜ ᱮᱢ ᱢᱟᱱᱮ ᱟᱹᱰᱤ ᱠᱤᱪᱷᱩᱢ ᱧᱟᱢᱮᱟ ᱵᱤᱨ ᱵᱩᱨᱩ ᱠᱷᱚᱱᱟᱜ। ᱡᱮ ᱮᱱᱨᱮᱦᱚᱸ ᱥᱩᱵᱤᱫᱷᱟ। ᱥᱩᱵᱤᱫᱷᱟ ᱥᱮ ᱟᱱᱟᱡ? ᱮᱴᱠᱮᱴᱚᱦᱮᱢ ᱟᱹᱭᱠᱟᱹᱣᱮᱜ-ᱟ ᱵᱤᱨ ᱫᱤᱥᱚᱢ ᱨᱮ ᱛᱟᱦᱮᱸ ᱠᱟᱛᱮᱜ।
ᱵᱤᱨ ᱵᱩᱨᱩ ᱨᱮ ᱛᱟᱦᱮᱸ ᱞᱮᱠᱷᱟᱱ ᱫᱚ ᱦᱳᱭᱛᱚ ᱢᱤᱫᱴᱮᱱ ᱡᱷᱚᱛᱚ ᱨᱚᱠᱚᱢᱟᱜ ᱜᱮ ᱦᱮᱱᱟᱜ ᱟᱠᱟᱫᱟ ᱵᱤᱨ ᱵᱩᱨᱩ ᱨᱮᱜᱮ। ᱟᱢ ᱡᱮ ᱟᱢᱟᱜ ᱥᱚᱝᱥᱟᱨ ᱪᱟᱞᱟᱜ ᱛᱟᱢᱟ, ᱥᱮ ᱢᱤᱫᱴᱟᱱ ᱵᱮᱵᱽᱥᱟᱨᱮ ᱟᱢᱮᱢ ᱠᱚᱨᱟᱣ ᱫᱟᱲᱮᱭᱟᱜ-ᱟ। ᱡᱮᱢᱚᱱ ᱱᱚᱛᱮ ᱦᱮᱱᱟᱜ-ᱟ ᱥᱟᱨᱡᱚᱢ ᱥᱟᱠᱟᱢ᱾ ᱥᱟᱠᱟᱢ ᱡᱟᱦᱟᱸ ᱵᱚᱱ ᱯᱟᱹᱴᱤ ᱜᱮᱭᱟ ᱯᱟᱛᱲᱟᱭ ᱜᱮᱭᱟᱭᱵᱚᱱ। ᱛᱚ ᱚᱱᱟ ᱟᱠᱷᱨᱤᱧ ᱠᱟᱛᱮ ᱟᱢᱟᱜ ᱥᱚᱝᱥᱟᱨ ᱪᱟᱞᱟᱜ ᱛᱟᱢᱟ। ᱛᱟᱯᱚᱨᱮ ᱦᱩᱭᱩᱜ ᱠᱟᱱᱟ ᱡᱮᱢᱚᱱ ᱟᱸ ᱡᱟᱦᱟᱸ ᱫᱚ ᱡᱮᱢᱚᱱ ᱟᱸ ᱪᱮᱫ ᱠᱚ ᱞᱟᱹᱭᱟ ᱚᱱᱮ ᱨᱟᱱᱩ ᱨᱟᱱ ᱥᱮ ᱪᱮᱫ ᱠᱚ ᱞᱟᱹᱭᱟ ᱟᱨᱠᱤ। ᱟᱻ ᱦᱚᱭᱛᱚ ᱵᱤᱨᱟᱠᱟᱱ ᱵᱤᱨ ᱫᱤᱥᱚᱢ, ᱩᱱᱟᱹᱜ ᱵᱟᱹᱧ ᱵᱟᱰᱟᱭᱟᱹᱧ ᱱᱤᱛᱚᱝ ᱠᱤᱱᱛᱩ ᱚᱱᱠᱟᱱᱟᱜ ᱡᱤᱱᱤᱥ ᱦᱮᱱᱟᱜ ᱠᱟᱫᱟ ᱡᱟᱦᱟᱸ ᱫᱚ ᱵᱤᱨ ᱨᱮᱱᱟᱜ ᱡᱤᱱᱤᱥ ᱛᱮ ᱟᱵᱚ ᱢᱟᱱᱮ ᱟᱵᱚ ᱢᱤᱫᱴᱮᱱ ᱥᱚᱝᱥᱟᱨ ᱪᱟᱞᱟᱜ ᱛᱟᱵᱚᱱᱟ ᱟᱨᱠᱤ ᱡᱟᱦᱟᱸ ᱫᱚ ᱾
ᱦᱩᱸ ᱦᱩᱸ, ᱡᱮᱢᱚᱱ ᱵᱤᱨ ᱫᱤᱥᱚᱢ ᱨᱮ ᱛᱟᱦᱮᱸ ᱠᱟᱛᱮᱫ ᱫᱚ, ᱤᱧᱟᱹᱜ ᱢᱚᱱᱮ ᱫᱚ ᱟᱹᱰᱤ ᱟᱹᱰᱤ ᱟᱭᱢᱟ ᱡᱤᱱᱤᱥ ᱢᱟᱱᱮ ᱡᱟᱦᱟᱸ ᱫᱚ ᱥᱟᱨ ᱵᱟᱝ ᱠᱟᱛᱮᱜ ᱵᱚᱱ ᱧᱟᱢᱟ। ᱡᱮᱢᱚᱱ ᱚᱱᱮᱢ ᱞᱟᱹᱭ ᱠᱮᱜ-ᱟ ᱥᱟᱨᱡᱚᱢ, ᱥᱟᱨᱡᱚᱢ ᱥᱟᱠᱟᱢ। ᱥᱟᱠᱟᱢ ᱫᱚ ᱡᱮᱢᱚᱱ ᱯᱟᱛᱲᱟ ᱯᱷᱩᱲᱩᱜ ᱵᱮᱵᱥᱟ ᱫᱟᱲᱮᱭᱟᱜ-ᱟ ᱵᱚᱱ ᱚᱱᱟ ᱦᱩᱭᱱᱟ। ᱛᱟᱯᱚᱨᱮ ᱡᱮᱢᱚᱱ ᱦᱩᱭᱱᱟ ᱡᱚ, ᱥᱟᱨᱡᱚᱢ ᱡᱚ ᱡᱩᱫᱤ ᱵᱚᱱ ᱦᱟᱞᱟᱝᱟ ᱚᱱᱟᱛᱮ ᱡᱮᱢᱚᱱ ᱚᱱᱟ ᱵᱚᱫᱚᱞ ᱛᱮ ᱚᱠᱚᱭ ᱠᱚᱫᱚ ᱥᱩᱱᱩᱢ ᱠᱚ, ᱵᱩᱞᱩᱝ ᱠᱚ, ᱵᱚᱫᱚᱞ ᱟᱵᱚᱱ।
ᱦᱮᱸ ᱚᱱᱟ ᱵᱮᱜᱚᱨ ᱦᱩᱭᱱᱟ ᱡᱮᱢᱚᱱ ᱢᱟᱛᱠᱚᱢ, ᱢᱟᱛᱠᱚᱢ ᱢᱟ ᱢᱟᱛᱠᱚᱢ ᱫᱟᱨᱮ ᱢᱟ ᱡᱷᱚᱛᱚ ᱠᱤᱪᱷᱩ ᱛᱮ ᱥᱟᱦᱟᱡᱽᱡᱚ ᱵᱚᱱᱟ। ᱡᱮᱢᱚᱱ ᱵᱚᱸᱜᱟ ᱵᱩᱨᱩ ᱚᱠᱛᱚ ᱨᱮ ᱥᱟᱨᱡᱚᱢ ᱢᱟᱛᱠᱚᱢ ᱢᱟ ᱞᱟᱜᱟᱜ ᱜᱮᱭᱟ। ᱰᱟᱹᱨ ᱥᱮ ᱜᱮᱞᱮ ᱦᱚᱸ ᱞᱟᱜᱟᱜ ᱜᱮᱭᱟ। ᱢᱟᱛᱠᱚᱢ ᱰᱟᱹᱨ ᱡᱟᱦᱟᱸ ᱠᱚ ᱞᱟᱹᱭᱟ ᱚᱱᱟ ᱦᱚᱸ ᱞᱟᱜᱟᱜ ᱜᱮᱭᱟ। ᱚᱱᱟ ᱵᱮᱜᱚᱨ ᱡᱩᱫᱤᱧ ᱞᱟᱹᱭᱟ ᱢᱟᱛ ᱠᱚᱢ ᱵᱟᱦᱟ ᱢᱟᱛᱠᱚᱢ ᱵᱟᱦᱟ ᱢᱟᱦᱟᱸᱜ ᱦᱟᱺᱰᱤ ᱯᱟᱹᱣᱨᱟᱹ ᱨᱮᱵᱚᱱ ᱵᱮᱵᱚᱦᱟᱨᱮᱜ-ᱟ। ᱚᱱᱟ ᱵᱚᱱ ᱠᱤᱨᱤᱧ ᱟᱹᱠᱷᱨᱤᱧ ᱫᱟᱲᱮᱭᱟᱜ-ᱟ, ᱡᱚᱠᱷᱚᱱ ᱡᱚᱭᱮᱱ ᱚᱱᱟ ᱡᱚ ᱵᱤᱞᱤ ᱫᱚ ᱦᱟᱸᱜ ᱟᱵᱚ ᱵᱚᱱ ᱡᱚᱢ ᱫᱟᱲᱮᱭᱟᱜ-ᱟ, ᱡᱟᱦᱟᱸ ᱫᱚ ᱯᱨᱚᱠᱤᱛᱤ ᱞᱮᱠᱟᱛᱮ ᱡᱚᱜ ᱠᱟᱱᱟ ᱵᱮᱞᱮᱜ ᱠᱟᱱᱟ। ᱦᱮᱸ ᱥᱟᱨ ᱵᱟᱵᱚᱱ ᱮᱢᱟᱜ ᱠᱟᱱᱟ᱾
ᱦᱳᱭ᱾
ᱟᱨ ᱡᱮᱢᱚᱱ ᱦᱩᱭᱱᱟ ᱚᱱᱟ ᱫᱚ ᱵᱟᱠᱲᱮ ᱡᱚ ᱫᱚ ᱠᱚ ᱞᱟᱹᱭᱟ᱾ ᱟᱨ ᱡᱮᱢᱚᱱ ᱠᱚ ᱞᱟᱹᱭᱟ ᱠᱩᱸᱭᱰᱤ, ᱠᱩᱸᱭᱰᱤ ᱫᱚ ᱡᱮᱢᱚᱱ ᱦᱟᱞᱟᱝ ᱠᱮᱫᱟᱢ ᱠᱩᱸᱭᱰᱤ ᱡᱟᱝ᱾ ᱠᱩᱸᱭᱰᱤ ᱡᱟᱝ ᱠᱷᱚᱱᱟᱜ ᱠᱩᱸᱭᱰᱤ ᱥᱩᱱᱩᱢ ᱵᱮᱱᱟᱜ-ᱟ, ᱚᱱᱟ ᱠᱩᱸᱭᱰᱤ ᱥᱩᱱᱩᱢ, ᱡᱮᱢᱚᱱ ᱟᱥᱟᱲ ᱵᱚᱸᱜᱟ ᱫᱤᱱ ᱡᱩᱫᱤᱢ ᱚᱡᱚᱜᱟ, ᱡᱮᱢᱚᱱ ᱠᱚ ᱞᱟᱹᱭᱟ ᱨᱚᱜᱽ ᱵᱟᱝᱠᱚᱻ ᱟᱹᱲᱤᱥᱟ, ᱥᱮ ᱚᱱᱟ ᱠᱩᱸᱭᱰᱤ ᱞᱮᱨᱮᱱ ᱠᱟᱛᱮᱫ ᱥᱮ ᱟᱠᱷᱨᱤᱧ ᱠᱟᱛᱮᱫ ᱚᱱᱟ ᱠᱚᱦᱚᱸ ᱡᱮᱢᱚᱱ ᱴᱟᱠᱟ ᱵᱚᱱ ᱨᱳᱡᱽᱠᱟᱨ ᱫᱟᱲᱮᱭᱟᱜ-ᱟ᱾ ᱚᱱᱟ ᱵᱮᱜᱚᱨ ᱥᱟᱦᱟᱱ ᱢᱟ ᱢᱮᱱᱟᱜ ᱜᱮ᱾ ᱛᱟᱯᱚᱨ ᱚᱱᱮᱢ ᱞᱟᱹᱭ ᱠᱮᱜ-ᱟ ᱨᱟᱱᱩ ᱨᱟᱱ ᱚᱱᱟ ᱵᱮᱜᱚᱨ ᱡᱮᱢᱚᱱ ᱡᱟᱦᱟᱸ ᱫᱚ ᱛᱮᱨᱮᱞ, ᱛᱟᱨᱚᱵᱽ ᱵᱷᱩᱨᱞᱩ᱾ ᱟᱭᱢᱟ ᱞᱮᱠᱟᱱᱟᱜ ᱦᱟᱸᱜ ᱡᱚ ᱵᱤᱞᱤ ᱠᱚ ᱵᱚᱱ ᱡᱚᱢᱟ᱾ ᱦᱳᱭ ᱦᱳᱭ। ᱦᱳᱭ, ᱱᱮᱛᱟᱨ ᱫᱤᱱ ᱢᱟ ᱯᱩᱴ ᱠᱟᱹ ᱥᱟᱶᱛᱮ ᱩᱱᱠᱩ ᱡᱮᱢᱚᱱ ᱩᱫ, ᱩᱫ ᱦᱚᱸᱛᱚ ᱡᱮᱢᱚᱱ ᱟᱹᱰᱤ ᱨᱚᱠᱚᱢᱟᱜ ᱩᱫ ᱢᱮᱱᱟᱜ ᱟᱠᱟᱫᱟ᱾ ᱡᱷᱚᱛᱚ ᱨᱚᱠᱚᱢᱟᱜ ᱩᱫ ᱜᱮ ᱦᱟᱸᱜ ᱵᱤᱨ ᱫᱤᱥᱚᱢ ᱥᱮᱫ ᱫᱚ ᱦᱟᱸᱜ ᱫᱤᱥᱟᱹᱜᱼᱟ᱾
ᱦᱩᱸ ᱦᱩᱸ ᱦᱩᱸ ᱾ ᱢᱟᱱᱮ ᱧᱟᱢᱚᱜᱼᱟ ᱟᱨᱠᱤ ᱡᱟᱦᱟᱸ ᱫᱚ ᱟ ᱟᱫᱚ ᱢᱮᱫᱴᱮᱱ ᱵᱮᱵᱽᱥᱟ ᱪᱟᱞᱟᱜ-ᱟ ᱟᱨ
ᱦᱳᱭ ᱡᱟᱦᱟᱸ ᱫᱚ ᱢᱟᱱᱮ ᱥᱟᱨ ᱵᱟᱹᱱᱩᱜ-ᱟ ᱨᱟᱥᱟᱭᱱᱤᱠ ᱥᱟᱨ ᱵᱟᱹᱱᱩᱜ-ᱟ ᱢᱟᱱᱮ ᱯᱨᱚᱠᱤᱛᱤ ᱨᱮᱱᱟᱜ ᱡᱟᱦᱟᱸ ᱟᱵᱚᱣᱟᱜ ᱢᱟᱱᱮ ᱟᱭᱟᱜ ᱱᱤᱡᱮᱨᱟᱜ ᱫᱟᱲᱮᱛᱮ ᱦᱟᱨᱟ ᱵᱩᱨᱩᱜ ᱠᱟᱱᱟ᱾ ᱵᱟᱝ ᱫᱚ ᱚᱸᱰᱮ ᱫᱟᱜ ᱵᱚᱱ ᱮᱢᱟᱜ ᱠᱟᱱ ᱵᱟᱝ ᱫᱚ ᱥᱟᱨ ᱵᱟᱝ ᱫᱚ ᱡᱚᱛᱚᱱᱮᱜ-ᱟ ᱵᱚᱱ, ᱚᱱᱟ ᱚᱸᱰᱮ ᱠᱷᱚᱱᱟᱜ ᱟᱵᱚ ᱡᱚᱢᱟᱜ ᱵᱚ ᱧᱟᱢᱮᱼᱟ, ᱢᱟᱱᱮ ᱚᱱᱟ ᱢᱟ ᱵᱩᱡᱷᱟᱹᱜ ᱠᱟᱱ ᱜᱮᱭᱟ ᱛᱤᱱᱟᱹᱜ ᱵᱷᱟᱞᱤ ᱡᱤᱱᱤᱥ ᱵᱚᱱ ᱡᱚᱢᱮᱜᱼᱟ ᱢᱟᱱᱮ ᱵᱤᱨ ᱫᱤᱥᱚᱢ ᱨᱮ ᱦᱮᱸᱜᱮ ᱦᱟᱸᱜ ᱟᱹᱰᱤᱴᱟᱜ ᱱᱟᱯᱟᱭ ᱢᱟᱱᱮ ᱱᱟᱯᱟᱭ ᱟᱨᱠᱤ ᱛᱟᱦᱮᱱᱟ, ᱥᱮ ᱦᱚᱲᱢᱚ ᱡᱤᱣᱤ ᱠᱚ ᱵᱷᱟᱞᱤ ᱛᱟᱦᱮᱸᱱᱟ ᱡᱩᱫᱤ ᱱᱟᱯ ᱟᱡᱚᱢ ᱠᱚᱢ ᱡᱚᱢᱟ᱾
ᱦᱚᱸ ᱦᱚᱸ ᱦᱚᱸ᱾
ᱟᱨ ᱛᱟᱦᱞᱮ ᱤᱭᱟᱹᱢ ᱧᱮᱞ ᱠᱟᱫᱟ ᱡᱟᱦᱟᱸ ᱫᱚ ᱵᱤᱨ ᱨᱮ ᱡᱟᱦᱟᱸ ᱫᱚ ᱚᱱᱮ ᱟᱲᱟᱜ ᱠᱚ ᱞᱟᱹᱭᱟ, ᱪᱮᱜ ᱟᱲᱟᱜ ᱠᱚ ᱞᱟᱹᱭᱟ ᱟ, ᱠᱤᱫᱩᱵ ᱟᱲᱟᱜ ᱥᱮ ᱪᱮᱠᱟ ᱢᱟᱠᱚ ᱞᱟᱹᱭᱟ?
ᱦᱩᱸ ᱦᱩᱸ᱾ ᱟᱸᱡᱚᱢ ᱵᱟᱲᱟ ᱠᱩᱣᱟᱹᱧ ᱦᱟᱸᱜ ᱧᱮᱞ ᱫᱚ ᱵᱟᱹᱧ ᱧᱮᱞ ᱠᱟᱫᱟ ᱤᱧ ᱢᱟ ᱦᱟᱸᱜ ᱵᱤᱞᱟᱹᱛ ᱫᱤᱥᱚᱢ ᱨᱮᱱ ᱜᱤᱫ ᱥᱢᱟᱲ ᱠᱟᱹᱢᱤᱜ ᱵᱟᱹᱧ ᱧᱮᱞ ᱟᱠᱟᱟᱜᱼᱟ ᱡᱮ ᱚᱠᱟ ᱠᱚ ᱫᱚ ᱠᱤᱫᱩ ᱚᱲᱟᱜ ᱠᱚ ᱞᱟᱹᱭᱮᱜᱼᱟ
ᱚ ᱛᱟᱦᱞᱮ ᱦᱚᱜ-ᱚᱭ ᱡᱮ ᱛᱟᱦᱞᱮ ᱩᱱᱟᱹᱜ ᱠᱤᱪᱷᱩ ᱢᱟᱱᱮᱢ ᱞᱟᱹᱭ ᱫᱟᱲᱮᱭᱟᱫᱟ ᱢᱤᱫᱴᱮᱱ ᱢᱟᱱᱮ ᱡᱮᱢᱚᱱ ᱵᱤᱞᱟᱹᱛ ᱨᱮ ᱚᱲᱟᱜ ᱦᱩᱭ ᱠᱟᱛᱮᱜ᱾ ᱢᱟᱱᱮ ᱱᱚᱣᱟ ᱱᱚᱣᱟ ᱠᱚ ᱢᱤᱛᱟᱹᱧᱟ ᱵᱤᱨ ᱫᱤᱥᱚᱢ ᱛᱤᱧ ᱚᱲᱟᱜ᱾ ᱦᱳᱭᱛᱚ ᱤᱧ ᱵᱟᱹᱧ ᱞᱟᱹᱭ ᱫᱟᱲᱮᱭᱟᱜ ᱢᱮᱭᱟ ᱡᱮ ᱱᱚᱣᱟ ᱱᱚᱣᱟ ᱠᱚ ᱢᱟᱱᱮ ᱠᱚ ᱞᱟᱜᱟᱣᱟ ᱢᱮᱱᱛᱮ, ᱟᱹᱰᱤ ᱠᱤᱪᱷᱩᱢ ᱵᱟᱰᱟᱭ ᱜᱮᱭᱟ ᱟᱨᱠᱤ ᱵᱤᱨ ᱫᱤᱥᱚᱢ ᱨᱮ ᱪᱮᱫ ᱥᱩᱵᱤᱫᱟ ᱠᱚ ᱦᱮᱱᱟᱜ᱾ ᱟᱫᱚ ᱦᱚᱭᱛᱮᱧ ᱚᱱᱮ ᱧᱩᱛᱩᱢ ᱠᱚ ᱵᱟᱹᱧ ᱫᱤᱥᱟᱹᱭᱫᱟ ᱛᱚ ᱤᱱᱟᱹ ᱠᱟᱨᱚᱱ ᱛᱮ ᱵᱟᱹᱧ ᱞᱟᱹᱭ ᱫᱟᱲᱮᱭᱟᱜ ᱢᱮᱭᱟ ᱾
ᱤᱧ ᱫᱚ ᱦᱟᱸᱜ ᱦᱳᱭᱛᱳ ᱡᱷᱚᱛᱚ ᱡᱤᱱᱤᱥ ᱫᱚ ᱵᱟᱹᱧ ᱧᱮᱞ ᱠᱟᱜᱼᱟ ᱢᱮᱱᱠᱷᱟᱱ ᱡᱟᱦᱟᱸᱢ ᱞᱟᱭ ᱠᱮᱜ ᱤᱧ ᱵᱳᱦᱩᱨᱞᱳ ᱾ ᱱᱚᱣᱟ ᱫᱚ ᱡᱚᱧ ᱧᱮᱞ ᱟᱠᱟᱜᱼᱟ ᱫᱟᱨᱮ ᱫᱚ ᱦᱟᱸᱜ ᱤᱧ ᱧᱮᱞ ᱟᱠᱟᱜ-ᱟ ᱵᱟᱝ ᱫᱚ ᱵᱟᱝ ᱫᱚ ᱩᱱᱟᱹᱴᱟᱜ ᱫᱚ ᱩᱭᱦᱟᱹᱨ ᱵᱟᱹᱱᱩᱜ ᱛᱤᱧᱟᱹ ᱪᱮᱫ ᱠᱟᱱ ᱫᱟᱨᱮ ᱠᱟᱱᱟ᱾ ᱡᱮᱢᱚᱱ ᱛᱮᱹᱨᱮᱹᱞ ᱫᱟᱨᱮ ᱦᱚᱸᱧ ᱧᱮᱞ ᱟᱠᱟᱜᱼᱟ, ᱢᱟᱛᱠᱚᱢ ᱫᱟᱨᱮ ᱦᱚᱸᱧ ᱧᱮᱞ ᱠᱟᱜᱼᱟ ᱥᱟᱨᱡᱚᱢ ᱫᱟᱨᱮ ᱦᱚᱸᱧ ᱧᱮᱞ ᱟᱠᱟᱜᱼᱟ ᱾
ᱟᱪᱪᱷᱟ
ᱟᱨ ᱛᱟᱨᱚᱵᱽ ᱫᱟᱨᱮ ᱦᱚᱸᱧ ᱧᱮᱞ ᱟᱠᱟᱜᱼᱟ ᱦᱚᱭᱛᱚ-ᱚ, ᱡᱚᱢ ᱠᱟᱹᱜᱟᱹᱧ ᱧᱮᱞ ᱠᱟᱹᱜ ᱟᱹᱧ ᱢᱟᱱᱮ ᱵᱟᱰᱟᱭᱟᱹᱧ
ᱦᱮᱸ ᱦᱮᱸ ᱾
ᱜᱮ ᱟᱞᱮ ᱥᱮᱫ ᱢᱮᱱᱟᱜ-ᱟ ᱚᱱᱠᱟ ᱫᱚ ᱵᱟᱝ ᱤᱧᱦᱚᱸ ᱚᱱᱠᱟ ᱵᱤᱨ ᱫᱤᱥᱚᱢ ᱨᱮ ᱢᱮᱱᱟᱜ ᱠᱚᱣᱟ ᱢᱟᱢᱟ ᱜᱚᱲᱚᱢ ᱛᱟᱠᱚ᱾
ᱟᱪᱪᱷᱟ ᱟᱪᱪᱷᱟ
ᱛᱚ ᱚᱱᱛᱮ ᱨᱮ ᱪᱟᱞᱟᱣ ᱵᱟᱲᱟ ᱦᱩᱭ ᱠᱟᱱᱟ ᱦᱤᱨᱤ ᱠᱚ᱾ ᱡᱮᱢᱚᱱ ᱛᱮᱹᱨᱮᱹᱞ ᱛᱮᱹᱨᱮᱹᱞ ᱵᱮᱞᱮ ᱞᱮᱱᱠᱷᱟᱱ, ᱦᱤᱨᱤ ᱦᱤᱨᱤ ᱪᱟᱞᱟᱣ ᱟᱛᱮᱫ ᱜᱮ ᱛᱮᱨᱮᱞ ᱵᱮᱞᱮ ᱟᱠᱟᱱᱟ ᱦᱤᱨᱤ ᱦᱤᱡᱩᱜ ᱯᱮ ᱥᱮ ᱛᱮᱨᱮᱞ ᱵᱮᱞᱮ ᱠᱚᱯᱮ ᱤᱫᱤ ᱡᱚᱝᱟ᱾ ᱥᱮ ᱵᱷᱚᱣᱨᱚ ᱵᱤᱞᱤ ᱠᱚ ᱛᱚ ᱚᱝᱠᱟᱨᱮ ᱪᱟᱞᱟᱜ ᱦᱩᱭ ᱠᱟᱱᱟ ᱾ ᱚᱰᱮᱧ ᱧᱮᱞ ᱠᱟᱜ-ᱟ ᱦᱟᱸᱜ ᱚᱱᱟ ᱫᱟᱨᱤ ᱠᱚᱫᱚ᱾
ᱟᱨ ᱛᱟᱦᱞᱮ ᱟᱯᱮ ᱫᱚ ᱛᱟᱦᱞᱮ ᱱᱚᱜᱼᱚᱭ ᱡᱮᱢᱚᱱ ᱥᱟᱠᱨᱟᱛ ᱠᱚᱨᱮᱜ ᱛᱟᱞᱮ ᱟᱸ ᱡᱚᱠᱷᱚᱱ ᱚᱱᱟ ᱯᱤᱴᱷᱟᱹ ᱞᱟᱹᱜᱤᱫ ᱛᱮ ᱥᱟᱠᱟᱢ ᱫᱚ ᱾ ᱱᱚᱝᱠᱟ ᱚᱸᱰᱮ ᱠᱷᱚᱱᱟᱜ ᱜᱮᱯᱮ ᱟᱹᱜᱩᱭ ᱜᱮᱭᱟ ᱥᱮ ᱠᱤᱨᱤᱧ ᱜᱮᱭᱟᱯᱮ?
ᱩᱸ ᱥᱩᱨ ᱥᱩᱯᱩᱨ ᱢᱟ ᱵᱤᱨ ᱵᱟᱹᱱᱩᱜ ᱠᱟᱫᱟ, ᱵᱤᱨ ᱢᱟ ᱥᱟᱹᱜᱤᱧ ᱜᱮᱭᱟ, ᱮᱸ ᱜᱚᱜᱚ ᱛᱟᱠᱚ ᱵᱤᱨ ᱠᱚᱦᱚᱸ ᱠᱚ ᱪᱟᱞᱟᱜ ᱜᱮᱭᱟ ᱥᱟᱠᱟᱢ ᱦᱮᱡ ᱢᱟᱱᱮ ᱟᱹᱰᱤ ᱟᱭᱢᱟ ᱟᱹᱛᱳ ᱨᱮᱱ ᱡᱷᱚᱛᱚ ᱛᱤᱨᱞᱟᱹ ᱠᱚᱠᱚ ᱜᱚᱞᱯᱷᱚ ᱵᱟ ᱜᱟᱞᱢᱟᱨᱟᱣ ᱠᱮᱜᱼᱟ ᱥᱮᱠᱚ ᱡᱩᱴᱚᱜᱼᱟ ᱟᱫᱚ ᱦᱟᱸᱜ ᱪᱟᱞᱟᱜ ᱜᱮᱭᱟ ᱠᱚ᱾ ᱵᱤᱨ ᱛᱮ ᱥᱟᱠᱟᱢ ᱦᱮᱡ ᱟᱨ ᱡᱚᱠᱷᱚᱱ ᱚᱠᱟ ᱡᱚᱦᱚᱜ ᱠᱚᱨᱮᱜ ᱫᱚ ᱦᱚᱭᱛᱳ ᱚᱠᱛᱚ ᱠᱚ ᱵᱟᱝ ᱧᱟᱢᱚᱜᱼᱟ᱾ ᱚᱲᱟᱜ ᱨᱮᱱᱟᱜ ᱮᱴᱟᱜ ᱠᱟᱹᱢᱤ ᱠᱚᱨᱮᱜ ᱡᱚᱦᱚᱲ ᱦᱩᱭᱩᱜ-ᱟ ᱩᱱ ᱚᱠᱛᱚ ᱫᱚ ᱦᱟᱸᱜ ᱢᱟᱱᱮ ᱟᱠᱷᱨᱤᱧ ᱠᱚ ᱟᱹᱜᱩᱭᱟ ᱡᱟᱦᱟᱸ ᱫᱚ ᱵᱤᱨ ᱫᱤᱥᱚᱢ ᱨᱮᱱ ᱦᱚᱲ ᱠᱚ ᱥᱟᱱᱛᱟᱲ ᱦᱚᱲ ᱠᱚ᱾ ᱚᱸᱰᱮ ᱠᱷᱚᱱᱟᱜ ᱜᱮ ᱦᱟᱸᱜ ᱠᱚ ᱟᱹᱠᱷᱨᱤᱧ ᱟᱹᱜᱩᱭᱟ᱾ ᱯᱟᱛᱲᱟ ᱠᱟᱛᱮᱫ ᱦᱚᱸᱠᱚ ᱟᱠᱷᱨᱤᱧ ᱜᱮᱭᱟ ᱛᱚ ᱟᱨ ᱮᱢᱱᱤ ᱡᱟᱦᱟᱸ ᱞᱩᱡᱽ- ᱥᱟᱠᱟᱢ ᱚᱱᱟ ᱦᱚᱸᱛᱟᱦᱮᱦᱱ ᱜᱮᱭᱟ ᱟᱫᱚ ᱟᱢ ᱜᱤᱫᱤᱧ ᱞᱟᱹᱭᱟ ᱯᱟᱛᱲᱟ ᱜᱤᱧ ᱠᱤᱨᱤᱧᱟ ᱯᱟᱛᱲᱟ ᱜᱮ ᱟᱨ ᱵᱟᱝᱠᱷᱟᱱ ᱥᱟᱠᱟᱢ ᱦᱮᱡ ᱨᱮᱱᱟᱜ ᱠᱷᱮᱹᱞᱛᱮ ᱧᱟᱢᱚᱜ-ᱟ ᱱᱮᱛᱟᱨ ᱫᱚ᱾
ᱚ᱾
ᱚ᱾
ᱟᱪᱪᱷᱟ᱾ ᱛᱟᱦᱞᱮ ᱡᱚᱛᱚ ᱨᱮᱭᱟᱜ ᱜᱮ ᱛᱟᱦᱮ ᱤᱭᱟᱹ ᱫᱚ ᱦᱟᱸᱜ ᱤᱭᱟᱹ ᱫᱚ ᱦᱟᱸᱜ ᱦᱮᱱᱟᱜ ᱟᱠᱟᱫᱟ ᱦᱮᱸ ᱵᱟᱝ?
ᱟᱫᱚ ᱡᱮᱢᱚᱱ, ᱱᱤᱛᱷᱜ ᱡᱮᱢᱚᱱ ᱟᱵᱚᱣᱟᱜ ᱡᱮᱢᱚᱱ ᱡᱟᱦᱟᱸ ᱫᱚ ᱵᱤᱨ ᱫᱤᱥᱚᱢ ᱨᱮᱱ ᱢᱟᱱᱮ ᱟᱞᱮ ᱟᱨᱠᱤ ᱡᱟᱦᱟᱸ ᱦᱮᱱᱟᱜ ᱞᱮᱭᱟ᱾ ᱟᱹᱰᱤ ᱥᱩᱵᱤᱫᱷᱟ ᱱᱤᱛᱳᱜ ᱡᱮᱢᱚᱱ, ᱱᱤᱛᱳᱤᱜ ᱚᱠᱛᱚ ᱨᱮ ᱜᱮ ᱡᱮᱢᱚᱱ ᱡᱷᱚᱛᱚ ᱨᱚᱠᱚᱢᱟᱜ ᱩᱨ ᱮᱢᱚᱱᱚᱜ-ᱟ᱾ ᱵᱟᱡᱟᱨ ᱨᱮ ᱡᱩᱫᱤᱢ ᱟᱹᱜᱩᱭᱟ ᱥᱮ ᱢᱟᱱᱮ ᱟᱹᱰᱤ ᱢᱤᱫ ᱴᱮᱱ ᱟᱢᱟᱜ ᱟᱹᱰᱤ ᱫᱟᱢ ᱛᱮ ᱧᱟᱢᱚᱜ-ᱟ ᱡᱮᱢᱚᱱ- ᱵᱟᱡᱟᱨ ᱨᱮᱱ ᱡᱮᱢᱚᱱ ᱡᱟᱦᱟᱸ ᱛᱤᱱᱟᱹᱜ ᱫᱤᱠᱩ ᱠᱚ ᱦᱮᱱᱟᱜ ᱠᱚᱣᱟ ᱛᱚ ᱩᱱᱠᱩ ᱫᱚ ᱦᱟᱜ ᱵᱟᱠᱚ ᱧᱟᱢᱟ ᱥᱮ ᱱᱚᱣᱟ ᱫᱚ ᱟᱨ ᱫᱚᱢᱮ ᱠᱚ ᱠᱩᱥᱤᱭᱟᱜ ᱜᱮᱭᱟ ᱟᱨ ᱠᱚ ᱦᱟᱛᱟᱣ ᱜᱮᱭᱟ ᱠᱚ ᱡᱟᱦᱟᱸ ᱫᱚ ᱟᱹᱜᱚᱛ ᱛᱮ ᱵᱟᱝᱢ ᱵᱮᱠᱟᱨᱚᱜ ᱛᱟᱢ᱾ ᱟᱨ ᱱᱤᱛᱚᱜ ᱦᱚᱸ ᱟᱨ ᱱᱚᱝᱠᱟᱜ ᱠᱟᱱᱟ ᱠᱟᱹ ᱟᱥ ᱟᱥᱤᱫᱚᱜ ᱠᱟᱱᱟ ᱫᱤᱱ ᱫᱤᱱᱛᱮ ᱩᱱᱟᱹᱜ ᱡᱷᱚᱛᱚ ᱠᱤᱪᱷᱩ ᱥᱮᱢ ᱫᱚ ᱵᱟᱝ ᱧᱟᱢᱚᱜ ᱠᱟᱱᱟ ᱠᱚᱢ ᱠᱚᱢ ᱧᱟᱢᱚᱜ ᱠᱟᱱᱟ ᱟᱨᱠᱤ ᱡᱟᱦᱟᱸ ᱫᱚ᱾
ᱦᱳᱭ ᱦᱳᱭ ᱫᱤᱱ ᱫᱤᱱ ᱡᱚ ᱠᱤᱪᱷᱩ ᱜᱮ ᱟᱥᱤᱫ ᱪᱟᱵᱟᱜ ᱠᱟᱱᱟ᱾ ᱱᱚᱣᱟ ᱫᱚ ᱥᱟᱹᱨᱤᱜᱮᱢ ᱞᱟᱹᱭ ᱟᱠᱟᱫᱟ, ᱛᱚ ᱛᱟᱦᱞᱮ ᱵᱤᱨ ᱫᱤᱥᱚᱢ ᱨᱮ ᱦᱳᱭᱛᱳ ᱞᱟᱹᱭᱮᱫ ᱟᱹᱧ ᱞᱭᱟᱞᱮ ᱵᱤᱨ ᱫᱤᱥᱚᱢ ᱨᱮ ᱪᱤᱞᱤ ᱪᱤᱞᱤ ᱡᱤᱭᱟᱹᱞᱤ ᱠᱚ ᱦᱟᱸᱜ ᱱᱤᱛᱚᱜ ᱫᱚ ᱢᱮᱱᱟᱜ ᱠᱚᱣᱟ ᱟᱯᱮ ᱥᱮᱫ ᱫᱚ᱾ ᱦᱮᱸ ᱫᱚ ᱵᱤᱨ ᱨᱮᱠᱚ ᱛᱟᱸᱦᱮᱱᱟ ᱵᱟᱵᱚᱱ ᱟᱹᱥᱩᱞ ᱠᱚᱣᱟ᱾
ᱡᱮ, ᱡᱤᱭᱟᱹᱞᱤ ᱞᱮᱠᱟ ᱛᱮᱢᱟ ᱚᱸᱰᱮ ᱢᱟ ᱦᱮᱸ, ᱚᱱᱠᱟ ᱱᱚᱛ ᱡᱮᱢᱚᱱ ᱦᱮᱱᱟᱜ ᱠᱚᱣᱟ ᱨᱩᱸᱰᱟᱹ ᱛᱟᱹᱨᱩᱵ ᱥᱚᱜᱚᱛ᱾ ᱛᱟᱯᱚᱨᱮ ᱦᱟᱹᱛᱤ᱾ ᱟᱨ ᱟᱭᱢᱟ ᱦᱮᱱᱟᱜ ᱠᱚᱣᱟ ᱟᱨᱠᱤ ᱡᱮᱢᱚᱱ ᱛᱩᱭᱩ ᱠᱚ, ᱵᱷᱟᱰᱜᱟᱨ ᱠᱚ, ᱦᱳᱭ᱾
ᱦᱮᱸ, ᱟᱯᱮ ᱥᱮᱫ ᱫᱚ ᱢᱟᱱᱮ ᱵᱟᱹᱱᱩᱜ, ᱵᱟᱹᱱᱩᱜ ᱠᱚᱣᱟ ᱪᱮᱢᱮᱧ ᱠᱚ, ᱡᱟᱦᱟᱸ ᱫᱚ ᱠᱚ ᱢᱮᱛᱟ ᱠᱚᱣᱟ ᱡᱷᱤᱞ᱾ ᱛᱟᱯᱚ ᱨᱮ ᱡᱟᱸᱵᱢᱲᱩ ᱠᱩᱞᱟᱹᱭ ᱛᱚ ᱵᱟᱱᱟ ᱠᱚ ᱢᱟᱱᱮ ᱢᱟᱨᱟᱜ ᱠᱚ ᱥᱮ ᱟᱨ ᱦᱚ ᱟᱭᱢᱟ ᱞᱮᱠᱟ ᱮᱠᱷᱟᱱ ᱵᱷᱤᱨ ᱪᱮᱬᱮ ᱠᱚ ᱢᱮᱱᱟᱜ ᱠᱚ ᱢᱟᱱᱮ
ᱢᱮᱱᱟᱜ ᱠᱚᱣᱟ ᱢᱮᱱᱟᱜ ᱠᱚᱣᱟ ᱢᱮᱱᱟᱜ ᱠᱚᱣᱟ ᱩᱱᱠᱩ ᱠᱚ ᱦᱚᱸ ᱦᱮᱱᱟᱜ ᱠᱚᱣᱟ ᱦᱚᱨᱤᱱ ᱢᱮᱱᱟᱜ ᱠᱚᱣᱟ ᱱᱤᱞ ᱜᱟᱹᱭ ᱠᱚ ᱢᱮᱛᱟ ᱠᱚᱣᱟ ᱩᱱᱠᱩ ᱦᱚ ᱦᱮᱱᱟᱜ ᱠᱚᱣᱟ᱾ ᱢᱟᱱᱮ ᱡᱷᱚᱛᱚ ᱞᱮᱠᱟᱱ ᱜᱮ ᱦᱮᱱᱟᱜ ᱠᱚᱣᱟ ᱟᱫᱚ ᱱᱤᱛ ᱱᱤᱛᱚᱜ ᱫᱚ ᱡᱷᱚᱛᱚ ᱫᱚ ᱵᱟᱠᱚ ᱧᱮᱞ ᱧᱟᱢᱚᱜ ᱜᱮᱭᱟ ᱵᱤᱥᱤ ᱫᱚ ᱢᱟᱨᱟᱜ ᱠᱚ ᱧᱮᱞ ᱧᱟᱢᱚᱜ ᱜᱮᱭᱟ ᱟᱨ ᱢᱟᱡᱷᱮ ᱢᱟᱚᱫᱡᱷᱮ ᱠᱩᱞᱟᱹᱭ ᱠᱚ ᱧᱟᱢᱚᱜ ᱜᱮᱭᱟ ᱛᱚᱞᱦᱚᱫ ᱠᱚ ᱧᱟᱢᱚᱜ ᱜᱮᱭᱟ ᱟᱨ ᱨᱩᱰᱤ ᱠᱚ ᱧᱟᱢᱚᱜ ᱜᱮᱭᱟ ᱥᱚᱜᱚᱫ ᱠᱚ ᱧᱟᱢᱚᱜ ᱜᱮᱭᱟ᱾ ᱟᱨ ᱦᱚᱛᱤ ᱢᱟᱡᱮ ᱢᱟᱡᱮ ᱠᱚ ᱧᱟᱢ ᱟᱨ ᱫᱚ ᱡᱚᱱ ᱛᱟᱹᱨᱩᱯ ᱠᱚ ᱫᱚ ᱮᱠᱫᱚᱢ ᱱᱚᱣᱟ ᱠᱚ ᱨᱮ ᱫᱚ ᱵᱟᱹᱱᱩᱜ ᱠᱚᱣᱟ ᱩᱱᱠᱩ ᱫᱚ ᱦᱟᱸᱜ ᱱᱚᱣᱟ ᱠᱚ ᱨᱮ ᱠᱷᱚᱱᱟᱜ ᱫᱚ ᱛᱚ ᱩᱱᱠᱩ ᱫᱚ ᱢᱟᱱᱮ ᱵᱚᱱᱫᱤᱨ ᱨᱮᱠᱚ ᱫᱚᱦᱚ ᱠᱟᱜ ᱠᱚᱣᱟ ᱟᱪᱟ ᱟᱹᱰᱤ ᱢᱟᱨᱟᱝ ᱧᱚᱜ ᱵᱤᱨ ᱨᱮ ᱠᱚ ᱦᱮᱱᱟᱜ ᱩᱱᱠᱩ ᱫᱚ ᱦᱟᱜ ᱱᱚᱝᱠᱟᱱᱟᱜ ᱪᱷᱳᱴᱳ ᱦᱩᱰᱤᱧᱚᱜ ᱵᱤᱨ ᱠᱚᱨᱮᱫ ᱫᱚ ᱵᱟᱹᱱᱩᱜ ᱠᱚᱣᱟ᱾
ᱛᱟᱦᱚᱞᱮ ᱩᱱᱠᱩ ᱫᱚᱢ ᱧᱮᱞ ᱟᱠᱟᱫ ᱠᱚᱣᱟ ᱥᱮ ᱵᱟᱝ ᱡᱟᱦᱟᱸ ᱠᱚᱣᱟᱜ ᱧᱩᱛᱩᱢ ᱠᱚᱢ ᱞᱟᱹᱭ ᱠᱮᱫ ᱛᱟᱠᱩᱣᱟ᱾
ᱦᱮᱸ ᱡᱷᱚᱛᱚ ᱜᱤᱧ ᱧᱮᱞ ᱠᱟᱜ ᱠᱚᱣᱟ ᱢᱮᱱᱠᱷᱟᱱ ᱦᱚᱨᱤᱱ ᱵᱟᱹᱧ ᱧᱮᱞ ᱟᱠᱟᱫ ᱠᱚᱣᱟ ᱡᱷᱤᱠ ᱵᱟᱹᱧ ᱧᱮᱞ ᱟᱠᱟᱫ ᱠᱚᱣᱟ ᱟᱨ ᱵᱟᱱᱟ ᱵᱟᱹᱧ ᱧᱮᱞ ᱟᱠᱟᱫ ᱠᱚᱣᱟ᱾ ᱟᱨ ᱠᱚᱫᱚ ᱦᱚᱭᱛᱚᱧ ᱧᱮᱞ ᱟᱠᱟᱫ ᱠᱚᱣᱟ ᱥᱚᱜᱚᱨ ᱨᱩᱸᱰᱟᱹ ᱛᱟᱹᱨᱩᱵ ᱟᱨ ᱛᱟᱹᱨᱩᱵ ᱵᱟᱹᱧ ᱧᱮ ᱟᱠᱟᱫ ᱠᱚᱣᱟ᱾
ᱦᱩᱨᱤᱱ ᱧᱮᱞ ᱠᱟᱫ ᱠᱚᱣᱟ ᱟᱞᱮ ᱵᱤᱨ ᱨᱮ ᱜᱤᱧ ᱧᱮᱞ ᱠᱟᱜ ᱠᱚᱣᱟ ᱡᱟᱦᱟᱸ ᱫᱚ ᱢᱟᱨᱟᱜ ᱦᱚᱧ ᱧᱮᱞ ᱠᱟᱫ
ᱦᱮᱸ ᱛᱚ
ᱦᱮᱸ ᱟᱨ ᱡᱟᱦᱟᱸ ᱨᱮ ᱢᱟᱨᱟᱜ ᱪᱮᱬᱮ ᱠᱚ ᱛᱟᱦᱮ ᱛᱟᱦᱮᱸᱱᱟ ᱚᱱᱟ ᱠᱚ ᱚᱱᱟ ᱥᱩᱨ ᱥᱩᱯᱩᱨ ᱠᱚᱨᱮ ᱵᱤᱧ ᱠᱚ ᱵᱟᱠᱚ ᱛᱟᱦᱮᱱᱟ ᱟᱨᱠᱤ ᱩᱱᱠᱩ ᱛᱟᱦᱮᱸ ᱫᱚ ᱞᱟᱠ ᱵᱷᱟᱜᱤᱭᱟ ᱟᱨᱠᱤ
ᱦᱮᱸ ᱪᱮᱫᱟᱜ?
ᱚᱱᱟ ᱥᱩᱨ ᱥᱩᱯᱩᱨ ᱨᱮ ᱵᱤᱧ ᱠᱚ ᱵᱟᱠᱚ ᱛᱟᱦᱮᱱ ᱜᱮᱭᱟ ᱩᱱᱠᱩ ᱥᱩᱨ ᱠᱚᱨᱮᱜ ᱥᱮ ᱩᱱᱠᱩ ᱡᱟᱦᱟᱸ ᱠᱚᱨᱮ ᱠᱚ ᱟᱹᱛᱤᱧ ᱵᱟᱲᱟᱭᱟ᱾ ᱚᱸ ᱟᱢᱟᱜ ᱚᱲᱟᱜ ᱯᱟᱥᱮ ᱠᱚᱨᱮ ᱡᱩᱫᱤ ᱠᱚ ᱛᱟᱦᱮᱸᱱᱟ᱾
ᱚᱸ ᱛᱟᱞᱦᱮ ᱢᱟᱨᱟᱜ ᱫᱚ ᱪᱟᱞᱤ ᱵᱤᱧ ᱠᱚ ᱡᱚᱢ ᱠᱚᱜᱮᱭᱟ? ᱥᱮ ᱩᱱᱠᱩ ᱫᱚ ᱵᱤᱧ ᱠᱩ ᱡᱚᱢ ᱠᱚ ᱟᱛᱮᱜ ᱡᱟᱦᱟᱱᱟᱜ ᱡᱚᱢᱟᱜ ᱫᱚ ᱵᱟᱠᱚ ᱡᱚᱢᱟ ᱡᱮᱢᱚᱱ ᱦᱩᱲᱩ ᱠᱚ ᱥᱮ ᱡᱚ ᱵᱤᱞᱤ ᱠᱚ
ᱟᱫᱚ ᱚᱱᱟ ᱫᱚ ᱦᱟᱸᱜ ᱚᱸ ᱴᱷᱤᱠ ᱫᱚ ᱦᱟᱸᱜ ᱵᱟᱹᱧ ᱵᱟᱰᱟᱭᱟ ᱢᱮᱱᱠᱷᱟᱱ ᱵᱟᱰᱟᱭ ᱜᱮᱭᱟᱹᱧ ᱡᱮ ᱵᱤᱧ ᱫᱚᱠᱚ ᱡᱚᱢ ᱠᱚᱜᱮᱭᱟ ᱪᱤᱞᱤ ᱵᱤᱧ ᱠᱚ ᱡᱚᱢ ᱠᱚᱜᱮᱭᱟ ᱢᱮᱱᱠᱷᱟᱱ ᱚᱱᱟ ᱫᱚ ᱦᱟᱸᱜ ᱵᱟᱹᱧ ᱵᱟᱰᱟᱭᱟ ᱟᱨ ᱟᱨ ᱡᱮ ᱚᱱᱟ ᱵᱮᱜᱚᱨ ᱛᱮ ᱟᱨᱚ ᱡᱟᱦᱟᱱᱟᱜ ᱠᱚ ᱡᱚᱢᱼᱟ ᱩᱱᱟᱹᱜ ᱵᱷᱤᱛᱤᱨ ᱫᱚ ᱦᱟᱸᱜ ᱵᱟᱹᱧ ᱞᱟᱹᱭᱟ ᱵᱟᱰᱟᱭ ᱜᱤᱭᱟᱹᱧ ᱡᱮ ᱵᱤᱧ ᱠᱚ ᱡᱚᱢ ᱠᱚ ᱜᱮᱭᱟ ᱤᱱᱟᱹ ᱠᱚᱜᱮ ᱥᱮᱸᱫᱽᱨᱟᱭ ᱜᱮᱭᱟ ᱠᱚ ᱛᱚ ᱟᱫᱚ ᱦᱟᱸᱜ ᱪᱮᱫ ᱠᱚ ᱡᱚᱢ ᱜᱮᱭᱟ ᱮᱢᱟ ᱞᱮᱠᱟ ᱫᱚ ᱡᱮᱢᱚᱱ ᱦᱩᱲᱩ ᱠᱚᱦᱚᱸ ᱠᱚ ᱡᱚᱢ ᱜᱮᱭᱟ ᱟᱨᱠᱤ ᱢᱚᱱᱮ ᱦᱚᱭ
ᱡᱟᱦᱟᱸᱭ ᱠᱚ ᱟᱹᱥᱩᱞ ᱠᱟᱠᱚᱣᱟ ᱦᱟᱸᱜ ᱩᱱᱠᱩ ᱫᱚ ᱪᱮᱫ ᱵᱤᱧ ᱮᱢ ᱟᱹᱜᱩᱣᱟᱭᱟ ᱠᱤ ᱦᱟᱸᱜ ᱵᱤᱧ ᱫᱚ ᱚᱠᱟ ᱨᱮᱢ ᱧᱟᱢ ᱫᱟᱲᱮᱭᱟᱭᱟ ᱥᱮ ᱵᱤᱧ
ᱦᱚᱭ
ᱥᱟᱵ ᱫᱚᱦᱚ ᱵᱟᱵᱚᱱ ᱫᱟᱲᱮᱜ ᱜᱮᱭᱟ ᱩᱸ ᱩᱱᱠᱩ ᱫᱚ ᱦᱳᱭᱛᱳ ᱦᱟᱸᱜ ᱦᱩᱲᱩ ᱠᱚᱜᱮ ᱠᱚ ᱡᱚᱢ ᱜᱮᱭᱟ ᱥᱮ ᱠᱚ ᱠᱚᱢᱚ ᱜᱮᱭᱟ ᱥᱮ ᱟᱨᱦᱚᱸ ᱮᱴᱟᱜ ᱨᱚᱠᱚᱢ ᱡᱤᱭᱟᱹᱞᱤ ᱱᱮ ᱡᱚᱢ ᱜᱮᱭᱟ ᱡᱤᱞ ᱠᱚ ᱡᱚᱢ ᱠᱚᱣᱟ ᱡᱮᱢᱚᱱ ᱞᱮᱸᱰᱮᱫ ᱠᱚ
ᱦᱮᱸ ᱦᱮᱸ ᱦᱮᱸ ᱟᱫᱚ ᱩᱱᱠᱩ ᱫᱚ ᱦᱟᱸᱜ ᱫᱩᱠᱷᱢᱟᱹ ᱟᱠᱚ ᱛᱮᱜᱮ ᱠᱚ ᱫᱩᱠᱷᱢᱟᱹ ᱜᱮᱭᱟ ᱟᱨ ᱚᱱᱠᱟᱛᱮ ᱟᱹᱥᱩᱞ ᱠᱟᱛᱮᱫ ᱫᱚ ᱡᱚᱢᱟᱜ ᱫᱚ ᱚᱱᱟ ᱦᱩᱲᱩᱣᱟ ᱪᱟᱹᱞᱤ ᱜᱮᱠᱚ ᱮᱢ ᱫᱟᱲᱮᱭᱟᱜᱼᱟ ᱩᱱᱤ ᱫᱚ ᱵᱤᱼᱵᱤᱧ ᱥᱟᱜ ᱠᱚᱫᱚ ᱵᱟᱢ ᱮᱢ ᱫᱟᱲᱮᱭᱟᱜᱼᱟ ᱜᱤ ᱵᱟᱢ ᱮᱢ ᱫᱟᱲᱮᱭᱟᱜᱼᱟ᱾
ᱦᱳᱭ ᱦᱳᱭ, ᱱᱤᱛᱚᱜ ᱦᱟᱸᱜ ᱢᱟᱱᱮ ᱵᱟᱭᱨᱮ ᱨᱮᱱᱟᱜ ᱡᱚᱢ ᱩᱪᱤᱛ᱾ ᱪᱤᱠᱟᱹ ᱛᱮᱢ ᱟᱹᱜᱩ ᱫᱟᱲᱮᱭᱟ ᱟᱢ ᱠᱤ ᱵᱤᱧ ᱮᱢ ᱥᱟᱵ ᱟᱹᱜᱩ ᱫᱟᱲᱮᱭᱟᱭᱟ᱾
ᱦᱩᱸ ᱦᱮᱸ ᱦᱮ, ᱸ ᱡᱟᱦᱟᱸ ᱫᱚ ᱵᱟᱝ ᱥᱟᱯᱚᱣ ᱜᱟᱱᱚᱜᱼᱟ ᱟᱨᱠᱤ ᱡᱟᱦᱟᱸ ᱫᱚ
ᱦᱳᱭ ᱦᱳᱭ᱾
ᱦᱮᱸ ᱱᱩᱠᱩ ᱟ ᱢᱟᱨᱟᱜ ᱠᱩᱞᱮ ᱫᱤᱱ ᱫᱤᱱ ᱛᱮ ᱡᱟᱸᱦᱟᱸ ᱢᱤᱫᱴᱮᱱ ᱟᱣᱟᱡᱪ ᱡᱟᱦᱟᱸ ᱠᱚ ᱨᱟᱜᱟ ᱟᱹᱰᱤ ᱡᱩᱛ ᱟᱹᱰᱤ ᱟᱹᱰᱤ ᱪᱚᱨᱚᱠ ᱜᱮ ᱟᱸᱡᱚᱢᱚᱜ ᱛᱟᱠᱚᱣᱟ ᱢᱮᱱᱠᱷᱟᱱ, ᱱᱤᱛᱚᱜ ᱟᱞᱮ ᱚᱱᱛᱮ ᱞᱟᱦᱟ ᱛᱮ ᱫᱚᱢᱮ ᱟᱸᱡᱚᱢᱚᱜ ᱛᱟᱦᱮᱸᱱᱟ ᱱᱤᱛᱚᱜ ᱠᱤᱱᱛᱩ ᱵᱟᱝ ᱟᱸᱡᱚᱢᱚᱜ ᱠᱟᱱᱟ ᱩᱱᱟᱹᱜ ᱫᱚ᱾ ᱟᱸᱡᱚᱢ ᱫᱚ ᱦᱤᱡᱩᱜ ᱜᱮᱭᱟ ᱛᱩᱭᱩ ᱨᱟᱜ ᱠᱚ ᱡᱮᱢᱚᱱ, ᱧᱤᱫᱟᱹ ᱠᱟᱱ ᱥᱮ ᱠᱚ ᱨᱟᱜᱽ ᱜᱮᱭᱟ ᱢᱮᱱᱠᱷᱟᱱ ᱱᱮᱛᱟᱨ ᱫᱚ ᱟᱸ ᱡᱚᱛᱚ ᱜᱮ ᱟᱥᱤᱠ, ᱟᱥᱤᱠ ᱪᱟᱵᱟᱜ ᱠᱟᱱᱟ ᱠᱚ ᱟᱨᱠᱤ ᱟᱥᱛᱮ ᱟᱥᱛᱮ ᱡᱤᱵᱽ ᱡᱤᱭᱟᱹᱞᱤ ᱠᱚᱦᱚᱸ ᱟᱨᱠᱤ,
ᱤᱧ ᱠᱩᱠᱞᱤᱧ ᱫᱚᱦᱚᱭᱮᱜᱼᱟ ᱡᱮ ᱛᱩᱭᱩ ᱫᱚ ᱚᱠᱟ ᱪᱟᱸᱫᱳ ᱠᱚ ᱨᱟᱜ ᱜᱮᱭᱟ?
ᱛᱩᱭᱩ ᱫᱚ ᱛᱩᱭᱩ ᱱᱚᱝᱠᱟ ᱨᱮᱭᱟᱲ ᱫᱤᱱ ᱠᱚ ᱨᱟᱜ ᱜᱮᱭᱟ ᱨᱮᱭᱟᱲ ᱫᱤᱱ, ᱡᱟᱦᱟᱸ ᱫᱚ ᱯᱩᱥ ᱵᱚᱸᱜᱟ ᱢᱟᱨᱟᱝ᱾
ᱚᱸ, ᱛᱩᱭᱩ ᱫᱚ ᱦᱟᱸᱜ ᱟᱪᱪᱷᱟ, ᱵᱤᱨ ᱫᱤᱥᱚᱢ ᱨᱮᱢᱟ ᱵᱤᱨ ᱵᱩᱨᱩ ᱠᱚᱨᱮ ᱠᱚ ᱛᱟᱦᱮᱱᱟ ᱢᱮᱱᱠᱷᱟᱱ ᱵᱤᱞᱟᱹᱛ ᱫᱤᱥᱚᱢ ᱠᱚᱨᱮ ᱫᱚ? ᱛᱮ ᱫᱚ ᱚᱠᱟ ᱨᱮᱠᱚ ᱛᱟᱦᱮᱸᱱ ᱜᱮᱭᱟ?
ᱟᱸ ᱩᱱᱠᱩ ᱫᱚ ᱢᱤᱫᱴᱮᱱ ᱢᱤᱫᱴᱮᱱ ᱵᱩ ᱵᱩᱱᱩᱢ ᱨᱮ, ᱠᱤᱝᱵᱟ ᱢᱤᱫᱴᱮᱱ ᱵᱷᱩᱜᱟᱹᱜ ᱨᱮᱠᱚ ᱛᱟᱦᱮᱱ ᱜᱮᱭᱟ ᱟᱨᱠᱤ᱾